ᱡᱚᱦᱟᱨ ᱜᱮ
ᱦᱮᱸ ᱜᱚᱢᱠᱮ ᱡᱚᱦᱟᱨ ᱜᱮ
ᱡᱚᱦᱟᱨ ᱜᱮ ᱡᱚᱦᱟᱨ ᱜᱮ
ᱦᱮᱸ ᱟᱞᱤᱧᱟᱜ ᱨᱚᱲ ᱵᱤᱱ ᱟᱸᱡᱚᱢ ᱧᱟᱢ ᱮᱫᱟ?
ᱦᱳᱭ ᱦᱳᱭ ᱮᱠᱟᱞ ᱟᱸᱡᱚᱢᱚᱜ ᱠᱟᱱᱟ ᱾
ᱚ ᱚ ᱟᱹᱞᱤᱧ ᱦᱚᱞᱤᱧ ᱟᱸᱡᱚᱢ ᱧᱟᱢᱮᱫ ᱛᱟᱵᱤᱱᱟ ᱨᱚᱲ ᱠᱚᱫᱚ ᱟᱹᱰᱤ ᱢᱚᱸᱡᱽ ᱜᱮ ᱾
ᱟᱪᱪᱷᱟ, ᱟᱪᱪᱷᱟ ᱟᱹᱰᱤ ᱱᱟᱯᱟᱭ ᱜᱮ ᱾
ᱟᱫᱚ ᱜᱚᱝᱠᱮ ᱠᱟᱛᱷᱟ ᱫᱚ ᱟᱹᱞᱤᱧ ᱞᱤᱧ ᱱᱚᱝᱠᱟᱞᱤᱧ ᱢᱮᱱ ᱦᱚᱪᱚᱭᱮᱫᱟ ᱟᱯᱮ ᱚᱱᱛᱮ ᱡᱟᱦᱟᱸ ᱟᱹᱞᱤᱧᱟᱜ ᱚᱲᱟᱜ ᱫᱚ ᱦᱩᱭᱩᱜ ᱠᱟᱱ ᱛᱟᱹᱞᱤᱧᱟ ᱱᱚᱜᱚᱻ ᱱᱚᱣᱟ ᱡᱟᱦᱟᱸ ᱵᱟᱸᱠᱩ ᱲᱟᱱ ᱫᱚᱵᱤᱱ ᱟᱸᱡᱚᱢ ᱟᱠᱟᱫ ᱜᱮᱭᱟ ᱥᱮ?
ᱦᱳᱭ ᱦᱳᱭ ᱜᱚᱢᱠᱮ ᱟᱸᱡᱚᱢ ᱟᱠᱟᱫ ᱟᱞᱤᱧ ᱾
ᱟᱹᱞᱤᱧᱟᱜ ᱫᱚᱠᱠᱷᱤᱱ ᱯᱟᱦᱴᱟ ᱥᱮᱫ ᱚᱲᱟᱜ ᱛᱟᱹᱞᱤᱧ ᱟᱨᱠᱤ ᱟᱹᱵᱤᱱᱟᱜ ᱛᱟᱦᱚᱞᱮ ᱟᱹᱛᱩ ᱫᱤᱥᱚᱢ ᱫᱚ? ᱢᱟᱱᱮ ᱩᱛᱛᱚᱨ ᱱᱟᱠᱷᱟ ᱥᱮᱫᱮᱫ?
ᱦᱳᱭ ᱦᱳᱭ ᱜᱚᱝᱠᱮ ᱟᱹᱞᱤᱧᱟᱜ ᱫᱚ ᱱᱤᱭᱟᱹ ᱱᱟᱠᱷᱟ ᱾
ᱦᱮᱸ ᱟᱫᱚ ᱜᱚᱝᱠᱮ ᱟᱞᱮ ᱡᱟᱦᱟᱸ ᱟᱨᱠᱤ ᱢᱟᱱᱮ ᱟᱞᱮᱭᱟᱜ ᱡᱟᱦᱟᱸ ᱯᱟᱛᱟ ᱯᱚᱨᱚᱵᱽ ᱠᱚ ᱦᱩᱭᱩᱜ ᱛᱟᱞᱮᱭᱟ ᱟᱨ ᱟᱯᱮ ᱚᱱ ᱛᱮᱱᱟᱜ ᱡᱟᱦᱟᱸ ᱯᱟᱛᱟ ᱯᱚᱨᱚᱵᱽ ᱠᱚ ᱠᱟᱹᱴᱤᱡ ᱟᱞᱟᱫᱟ ᱜᱮ ᱤᱧ ᱫᱚ ᱵᱩᱡᱽ ᱛᱟᱯᱮᱭᱟ ᱾
ᱮᱠᱟᱞ ᱮᱠᱟᱞ ᱜᱚᱝᱠᱮ ᱡᱮᱢᱚᱱ ᱧᱮᱞ ᱞᱮᱠ ᱟᱱ ᱫᱚ ᱟᱞᱮ ᱥᱮᱫᱟᱜ ᱮᱱᱮᱡ ᱥᱮᱨᱮᱧ ᱟᱨ ᱟᱯᱮ ᱥᱮᱱᱟᱜ ᱮᱱᱮᱡ ᱥᱮᱨᱮᱧ ᱱᱟᱥᱮ ᱠᱚᱢ ᱱᱟᱥᱮ ᱫᱚ ᱵᱷᱮᱜᱟᱨ ᱧᱚᱜ
ᱵᱷᱮᱜᱟᱨ ᱜᱮᱭᱟ᱾ ᱟᱫᱚ ᱜᱚᱢᱠᱮ ᱵᱷᱮᱜᱟᱨ ᱡᱟᱦᱟᱸ ᱫᱚ ᱚᱠᱟ ᱞᱮᱠᱟ ᱢᱟᱱᱮ ᱟᱯᱮ ᱫᱚ ᱥᱮᱫ ᱫᱚ ᱡᱮᱢᱚᱱ ᱧᱮᱞ ᱦᱩᱭᱩᱜ ᱠᱟᱱᱟ ᱾ ᱮᱱᱮᱡ ᱟᱠᱚ ᱟᱹᱰᱤ ᱟᱞᱟᱫᱟ ᱟᱞᱮ ᱥᱮᱫ ᱦᱚᱲ ᱟᱹᱰᱤ ᱟᱞᱟᱫᱟ᱾ ᱢᱮᱱᱠᱷᱟᱱ ᱟᱯᱮ ᱥᱮᱱᱟᱜ ᱡᱟᱦᱟᱸ ᱥᱟᱡᱟᱣ ᱵᱟᱡᱟᱣ ᱫᱚ ᱟᱹᱰᱤ ᱮᱴᱟᱜ ᱜᱤᱧ ᱧᱮᱞ ᱟᱹᱰᱤ ᱢᱟᱱᱮ ᱛᱟᱜᱽᱲᱟ ᱛᱤᱧ ᱠᱩᱥᱤ ᱟᱛᱟᱯᱮᱭᱟ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱟᱫᱚ ᱦᱮᱸ ᱜᱚᱢᱠᱮ ᱞᱟᱹᱭ ᱵᱤᱱ
ᱟᱜ
ᱟᱪᱪᱷᱟ᱾
ᱟᱨ ᱜᱚᱢᱠᱮ ᱚᱱᱟᱹᱧ ᱞᱟᱹᱭᱮᱫᱟ ᱟᱨᱠᱤ ᱡᱟᱦᱟᱸ ᱟᱯᱮᱭᱟᱜ ᱡᱟᱦᱟᱸ ᱚᱱᱮ ᱥᱮᱨᱣᱟ ᱠᱚᱫᱚ ᱚᱠᱟᱞᱮᱠᱟ ᱛᱟᱯᱮ?
ᱦᱳᱭ ᱦᱳᱭ ᱜᱚᱝᱠᱮ ᱚᱱᱠᱟ ᱧᱮᱞ ᱞᱮᱠᱷᱟᱱ ᱫᱚ ᱥᱮᱨᱣᱟ ᱞᱟᱹᱭ ᱛᱮᱫᱚ ᱚᱱᱠᱟ ᱜᱚᱝᱠᱮ ᱱᱟᱥᱮᱱᱟᱜ ᱞᱟᱹᱭ ᱞᱮᱠᱷᱟᱱ ᱱᱟᱯᱟᱭ ᱠᱚᱜᱼᱟ ᱢᱟᱱᱮ ᱚᱠᱟ ᱞᱮᱠᱟ ᱵᱮᱱ ᱢᱟᱱᱮ ᱪᱮᱫᱠᱟᱜ ᱞᱟᱹᱭ ᱵᱩᱡᱷᱟᱹᱣ ᱥᱟᱱᱟᱭᱮᱫ ᱵᱮᱱᱟ
ᱟᱪᱪᱷᱟ ᱟᱪᱪᱷᱟ᱾ ᱜᱚᱢᱠᱮ ᱟᱯᱮ ᱡᱟᱦᱟᱸ ᱚᱱᱮ ᱤᱭᱟᱹ ᱛᱟᱯᱮ ᱪᱮᱫ ᱠᱚ ᱞᱟᱹᱭᱟ ᱵᱟᱦᱟ ᱠᱚ ᱦᱩᱭᱩᱜ ᱛᱟᱯᱮ ᱜᱮᱭᱟ?
ᱦᱳᱭ ᱦᱳᱭ᱾
ᱚ ᱟᱨ ᱥᱚᱨᱦᱟᱭ ᱠᱚᱦᱚᱸ ᱦᱳᱭᱳᱜ ᱜᱮᱭᱟ?
ᱮᱠᱟᱞ ᱮᱠᱟᱞ ᱜᱚᱝᱠᱮ ᱦᱳᱭᱳᱜ ᱜᱮᱭᱟ ᱾ ᱵᱟᱦᱟ ᱥᱚᱦᱨᱟᱭ ᱠᱚᱫᱚ ᱟᱵᱚᱣᱟᱜ ᱡᱮᱦᱮᱛᱩ ᱟᱵᱚᱣᱟᱜ ᱢᱟᱨᱟᱝ ᱯᱚᱨᱚᱵᱽ ᱠᱟᱱ ᱛᱟᱵᱚᱱᱟ ᱚᱱᱟ ᱠᱚᱫᱚ ᱦᱩᱭᱩᱜ ᱜᱮᱭᱟ ᱮᱠᱟᱞ ᱮᱠᱟᱞ ᱚᱱᱟᱠᱚ ᱟᱹᱰᱤ ᱡᱮᱢᱚᱱ ᱟᱹᱰᱤ ᱡᱟᱠ ᱡᱚᱢᱚᱠ ᱜᱮ ᱚᱱᱟ ᱠᱚᱫᱚ ᱟᱞᱮ ᱥᱮᱱ ᱫᱚ ᱢᱟᱱᱟᱣ ᱟᱞᱮ
ᱦᱟᱸ ᱦᱟᱸ
ᱟᱹᱰᱤ ᱠᱷᱚᱢᱜᱮ ᱜᱚᱢᱠᱮ
ᱟᱫᱚ ᱜᱚᱢᱠᱮ ᱚᱱᱮ ᱡᱟᱦᱟᱸ ᱥᱚᱨᱚᱦᱟᱭ ᱟᱯᱮ ᱥᱮᱱᱟᱜ ᱠᱟᱹᱴᱤᱡ ᱞᱤᱧ ᱟᱸᱡᱚᱢᱼᱟᱸᱡᱚᱢ ᱠᱟᱜ ᱜᱮᱭᱟᱞᱤᱧ ᱢᱟᱱᱮ ᱢᱚᱬᱮᱸ ᱥᱤᱧ ᱢᱚᱬᱮᱸ ᱧᱤᱫᱟᱹ ᱥᱚᱨᱦᱟᱭ ᱦᱩᱭᱩᱜ ᱛᱟᱯᱮᱭᱟ, ᱟᱫᱚ ᱢᱚᱬᱮ ᱥᱤᱧ ᱢᱚᱬᱮ ᱧᱤᱫᱟᱹ ᱨᱮᱫᱚ ᱳ ᱚᱠᱟ ᱞᱮᱠᱟ ᱯᱮ ᱢᱟᱱᱟᱣ ᱵᱟᱛᱟᱣ ᱫᱟ, ᱠᱟᱹᱴᱤᱡ ᱚᱱᱟ ᱢᱚᱬᱮ ᱜᱚᱴᱟᱝ ᱞᱟᱹᱭᱟᱹᱧ ᱢᱮᱥᱮ ᱡᱟᱦᱟᱸ ᱠᱤ ᱢᱚᱬᱮ ᱫᱤᱱ ᱨᱮᱱᱟᱜ ᱵᱚᱸᱜᱟ ᱵᱩᱨᱩ
ᱮᱠᱟᱞ ᱮᱠᱟᱞ ᱱᱮᱛᱟᱨ ᱱᱮᱛᱟᱨ ᱡᱮᱢᱚᱱ ᱜᱚᱝᱠᱮ ᱯᱳᱭᱞᱳ ᱫᱚ ᱟᱵᱚᱣᱟᱜ ᱫᱚ ᱩᱢ ᱢᱟᱦᱟ
ᱩᱢ ᱢᱟᱦᱟ ᱛᱟᱵᱚᱱ ᱚᱱᱟ ᱫᱚ ᱵᱟᱰᱟᱭ ᱜᱮᱭᱟᱞᱤᱧ ᱾
ᱮᱱ ᱦᱤᱞᱳᱜ ᱫᱚ ᱟᱵᱚ ᱫᱚ ᱜᱚᱴ ᱴᱟᱺᱰᱤ ᱨᱮᱵᱚ ᱵᱚᱸᱜᱟᱼᱭᱟ᱾ ᱮᱠᱟᱞ ᱮᱠᱟᱞ ᱤᱱᱟ ᱦᱤᱞᱳᱜ ᱫᱚ ᱟᱵᱚᱣᱼᱟᱜ ᱜᱚᱴ ᱴᱟᱺᱰᱤ ᱨᱮ ᱚᱱᱟ ᱯᱚᱨᱮ ᱤᱱᱟᱹ ᱦᱤᱞᱳᱜ ᱫᱚ ᱟᱨ ᱮᱱ ᱦᱤᱞᱳᱜ ᱜᱮ ᱟᱞᱮ ᱥᱮᱱ ᱫᱚ ᱜᱚᱝᱠᱮ ᱟᱯᱮ ᱥᱮᱱ ᱫᱚ ᱜᱟᱹᱭ ᱡᱟᱜᱟᱣ ᱫᱚ ᱦᱩᱭᱩᱜ ᱜᱮᱭᱟ ᱥᱮ
ᱦᱮᱸ ᱜᱚᱝᱠᱮ ᱜᱟᱹᱭ ᱡᱟᱜᱟᱣ ᱦᱩᱭᱩᱜ ᱜᱮᱭᱟ ᱟᱨᱠᱤ ᱧᱤᱫᱟᱹ ᱵᱮᱲᱟ ᱦᱟᱱᱮ ᱡᱟᱦᱟᱸ ᱡᱟᱜᱟᱣ
ᱦᱳᱭ ᱦᱳᱭ, ᱮᱠᱟᱞ ᱮᱠᱟᱞ ᱟᱞᱮ ᱥᱮᱱ ᱫᱚ ᱮᱱᱮ ᱦᱤᱞᱚᱜ ᱜᱮ ᱢᱟᱱᱮ ᱚᱸᱰᱮ ᱠᱷᱚᱱᱟᱜ ᱨᱩᱣᱟᱹᱲ ᱠᱟᱛᱮᱫ ᱮᱱᱮ ᱦᱤᱞᱚᱜ ᱜᱮ ᱦᱩᱭᱩᱜᱼᱟ᱾
ᱮᱠᱟᱞ ᱮᱠᱟᱞ᱾ ᱚᱱᱟ ᱯᱚᱨᱮ ᱢᱟ ᱜᱚᱢᱠᱮ ᱵᱚᱸᱜᱟ ᱢᱟᱦᱟ ᱚᱱᱟ ᱫᱚ ᱚᱲᱟᱜ ᱠᱚᱨᱮᱱ ᱵᱚᱸᱜᱟ
ᱦᱮᱸ ᱚᱲᱟᱜ ᱠᱚᱨᱮ ᱵᱚᱱ ᱵᱚᱸᱜᱟ ᱵᱩᱨᱩ ᱟᱠᱚᱣᱟ
ᱦᱳᱭ ᱦᱳᱭ᱾ ᱚᱱᱟ ᱯᱚᱨᱮ ᱫᱚ ᱠᱷᱩᱱᱴᱟᱹᱣ ᱢᱟᱦᱟ ᱮᱱᱮ ᱦᱤᱞᱳᱜ ᱫᱚ ᱜᱚᱝᱠᱮ ᱟᱹᱰᱤ ᱡᱟᱠ ᱡᱚᱢᱚᱠ ᱜᱮ ᱨᱟᱹᱥᱠᱟᱹᱼᱟᱞᱮ ᱟᱫᱚ ᱜᱚᱝᱠᱮ ᱱᱚᱜᱼᱚᱭ ᱱᱤᱭᱟᱹ ᱜᱮ ᱟᱞᱮ ᱥᱮᱱᱟᱜ ᱫᱚ ᱱᱟᱥᱮᱱᱟᱜ ᱵᱷᱮᱜᱟᱨᱟ ᱡᱮᱢᱚᱱ ᱟᱞᱮ ᱥᱮᱱ ᱫᱚ ᱚᱱᱠᱟ ᱞᱮᱠᱟ ᱡᱮᱢᱚᱱ ᱰᱟᱝᱨᱟ ᱠᱷᱩᱱᱴᱟᱹᱣ ᱠᱚ ᱫᱚ ᱵᱟᱝ ᱦᱩᱭᱩᱜᱼᱟ᱾
ᱮᱱᱠᱷᱟᱱ ᱚᱱᱠᱟ ᱰᱟᱝᱨᱟ ᱠᱚ ᱫᱚ ᱟᱞᱮ ᱥᱮᱱ ᱫᱚ ᱛᱚᱞ ᱠᱚ ᱫᱚ ᱵᱟᱞᱮ ᱛᱚᱞ ᱠᱚᱣᱟ᱾
ᱚ
ᱮᱠᱟᱞ ᱟᱫᱚ ᱟᱞᱮ ᱥᱮᱱ ᱫᱚ ᱚᱱᱠᱟ ᱡᱷᱚᱛᱚ ᱠᱚᱲᱟ ᱜᱤᱫᱟᱹᱨ ᱠᱚ ᱩᱰᱩᱠ ᱠᱟᱛᱮᱫ ᱮᱱᱮᱡ ᱨᱟᱹᱥᱠᱟᱹ ᱧᱚᱜᱽ ᱟᱞᱮ᱾ ᱥᱮᱛᱟᱜ ᱵᱮᱲᱟ ᱫᱚ ᱮᱠᱟᱞ᱾
ᱟᱪᱪᱷᱟ ᱢᱚᱬᱮ ᱜᱚᱴᱮᱱ ᱚᱱᱠᱟ ᱫᱤᱭᱮ ᱠᱷᱩᱱᱴᱟᱹᱣ ᱰᱟᱝᱨᱟ ᱫᱚ ᱵᱟᱯᱮ ᱠᱷᱩᱱᱴᱟᱹᱣ ᱠᱚᱣᱟ ᱥᱮ ᱪᱮᱫ?
ᱦᱳᱭ ᱜᱚᱝᱠᱮ ᱚᱱᱟ ᱜᱮ ᱚᱱᱠᱟ ᱞᱮᱠᱟ ᱟᱯᱮ ᱥᱮᱫ ᱠᱷᱚᱱ ᱫᱚ ᱱᱟᱥᱮᱱᱟᱜ ᱵᱷᱮᱜᱟᱨ ᱧᱮᱞᱚᱜᱼᱟ ᱢᱮᱱ ᱠᱷᱟᱱ ᱟᱫᱚ ᱚᱱᱠᱟ ᱞᱮᱠᱟ ᱫᱚ ᱟᱫᱚ ᱟᱨ ᱚᱱᱟ ᱯᱚᱨᱮ ᱫᱤᱱ ᱢᱟ ᱜᱚᱢᱠᱤ ᱡᱟᱞᱮ ᱛᱟᱨ ᱯᱚᱨ ᱚᱱᱟ ᱢᱩᱪᱟᱹᱫ ᱫᱤᱱ ᱦᱤᱞᱳᱜ ᱫᱚ ᱟᱞᱮ ᱥᱮᱱ ᱫᱚ ᱡᱮᱢᱚᱱ ᱡᱮ ᱦᱤᱞᱳᱜ ᱟᱵᱚᱣᱟᱜ ᱢᱚᱲᱮ ᱢᱟᱦᱟ ᱠᱟᱱᱟ
ᱦᱮᱸ ᱦᱮᱸ᱾
ᱮᱠᱟᱞ ᱮᱱᱮ ᱦᱤᱞᱳᱜ ᱫᱚ ᱟᱞᱮ ᱥᱮᱱ ᱫᱚ ᱡᱮᱢᱚᱱ ᱚᱲᱟᱜ ᱚᱲᱟᱜ ᱞᱮ ᱮᱱᱮᱡᱟ
ᱦᱳᱭ᱾ ᱜᱚᱝᱠᱮ ᱟᱯᱮ ᱥᱮᱱ ᱫᱚ ᱛᱟᱦᱚᱞᱮ ᱚᱠᱟ ᱞᱮᱠᱟ?
ᱜᱚᱱᱠᱮ ᱟᱫᱚ ᱟᱞᱤᱧ ᱠᱟᱹᱴᱤᱡ ᱚᱸᱰᱮ ᱞᱤᱧ ᱞᱟᱹᱭ ᱮᱫᱟ ᱡᱮᱦᱮᱛᱩ ᱟᱯᱮᱭᱟᱜ ᱢᱚᱬᱮ ᱢᱟᱦᱟ ᱯᱮ ᱞᱟᱹᱭ ᱠᱮᱫ ᱛᱟᱯᱮᱭᱟ ᱢᱚᱬᱮ ᱥᱤᱧ ᱢᱚᱲᱮ ᱧᱤᱫᱟᱹ ᱟᱞᱮᱥᱮᱫ ᱢᱟ ᱜᱚᱝᱠᱮ ᱢᱚᱲᱮ ᱥᱤᱧ ᱢᱚᱲᱮ ᱧᱤᱫᱟᱹ ᱫᱚ ᱵᱟᱝ ᱦᱩᱭᱩᱜᱼᱟ ᱜᱚᱝᱠᱮ ᱪᱮᱫᱟᱜ ᱥᱮ ᱢᱤᱫ ᱫᱤᱱ ᱛᱷᱮᱠᱮ ᱟᱞᱮ ᱫᱚ ᱵᱟᱨ ᱵᱟᱨᱥᱤᱧ ᱞᱮ ᱟᱞᱮ ᱫᱚᱞᱮ ᱠᱚᱨᱟᱣᱟ᱾
ᱟᱪᱪᱷᱟ ᱟᱪᱪᱷᱟ ᱜᱚᱝᱠᱮ ᱚᱱᱟ ᱫᱚ ᱚᱠᱟ ᱞᱮᱠᱟ?
ᱟᱫᱚ ᱪᱮᱫ ᱞᱮᱠᱟ ᱚᱠᱟ ᱞᱮᱠᱟ ᱞᱤᱧ ᱞᱟᱹᱭ ᱟᱵᱤᱱᱟ ᱡᱮᱫᱤᱱ ᱡᱟᱸᱜᱟ ᱟᱢᱵᱟᱵᱟᱹᱥᱭᱟᱹ ᱦᱩᱭᱩᱜᱼᱟ ᱥᱮ ᱥᱮᱹ ᱫᱤᱱ ᱜᱮ ᱟᱞᱮ ᱫᱚ ᱰᱟᱹᱝᱨᱤ ᱠᱚ ᱫᱚ‌ᱞᱮ ᱡᱟᱜᱟᱣ ᱠᱚᱣᱟ᱾ ᱛᱟᱨ ᱵᱟᱨᱥᱤᱧ ᱫᱚ ᱠᱟᱹᱴᱤᱡ ᱞᱮ ᱡᱤᱨᱟᱹᱣ ᱟᱠᱚᱣᱟ ᱦᱮᱸᱥᱮ ᱛᱟᱨᱯᱚᱨᱮ ᱵᱟᱨᱥᱤᱧ ᱥᱮ ᱯᱮ ᱫᱤᱱ ᱯᱚᱨᱮ ᱟᱞᱮ ᱞᱮ ᱠᱷᱩᱱᱴᱟᱹᱣ ᱠᱚᱣᱟ ᱩᱱᱠᱩ ᱫᱚ ᱦᱮᱸᱥᱮ ᱠᱷᱩᱱᱴᱟᱹᱣ ᱠᱚ ᱫᱤᱱᱟᱹᱢ ᱫᱤᱱ ᱛᱤᱠᱤᱱ ᱵᱮᱲᱟ ᱦᱤᱸᱜᱤ ᱱᱤᱛᱚᱜ ᱫᱚᱞᱮ ᱡᱮᱢᱚᱱ ᱱᱤᱛᱚᱜ ᱫᱚ ᱫᱤᱭᱮ ᱠᱚᱞᱮ ᱟᱹᱜᱩᱭᱼᱟ ᱡᱮ ᱪᱮᱫ ᱠᱚ ᱞᱟᱹᱭ-ᱟ ᱡᱟᱦᱟᱸ ᱟᱨ ᱠᱤ ᱠᱷᱩᱱᱴᱟᱹᱣ ᱞᱟᱹᱜᱤᱫ ᱛᱮ ᱥᱚᱨᱚᱢ ᱡᱚᱢ ᱡᱤᱱᱤᱥ ᱯᱟᱛᱤ ᱞᱟᱜᱟᱜᱼᱟ ᱚᱱᱟ ᱠᱚ ᱞᱮ ᱟᱹᱜᱩᱭᱼᱟ ᱪᱟᱨ ᱵᱟᱡᱟᱜ ᱚᱠᱛᱚ ᱠᱷᱚᱱ ᱫᱚ ᱞᱮ ᱠᱷᱩᱱᱴᱟᱹᱣ ᱠᱚᱣᱟ᱾ ᱠᱷᱩᱱᱴᱟᱹᱣ ᱢᱩᱪᱟᱹᱫ ᱠᱟᱛᱮ ᱫᱤᱭᱮ ᱟᱫᱚ ᱟᱭᱳ ᱦᱚᱲ ᱠᱚ ᱠᱚ ᱠᱟᱹᱴᱤᱡ ᱥᱚᱨᱦᱟᱭ ᱞᱮ ᱮᱱᱮᱡᱟ᱾ ᱦᱮᱸ ᱥᱮ ᱾ ᱥᱚᱨᱦᱟᱭ ᱮᱱᱮᱡ ᱪᱟᱵᱟ ᱞᱮᱱᱠᱷᱟᱱ ᱜᱮ ᱫᱤᱭᱮ ᱟᱫᱚ ᱡᱮᱢᱚᱱ ᱟᱯᱟᱱ ᱟᱯᱤᱱᱟᱜ ᱡᱟᱹᱯᱤᱫ ᱟᱠᱚ ᱫᱤᱭᱮ ᱛᱟᱨᱯᱚᱨᱮᱨ ᱫᱤᱱ ᱟᱫᱚ ᱟᱞᱮ ᱫᱚᱞᱮ ᱞᱟᱹᱭ ᱞᱟᱹᱭ ᱜᱮᱞᱮ ᱞᱟᱹᱭ ᱮᱫᱟ ᱠᱟᱛᱷᱟ ᱨᱮ ᱢᱚᱸᱬᱮ ᱥᱤᱧ ᱢᱚᱸᱬᱮ ᱧᱤᱫᱟᱹ ᱞᱮ ᱥᱚᱨᱦᱟᱭᱚᱜ ᱠᱟᱱᱟ ᱠᱤᱱᱛᱩ ᱚᱱᱟ ᱞᱟᱹᱭ ᱜᱮ᱾ ᱠᱤᱱᱛᱩ ᱢᱟᱱᱟᱣ ᱵᱟᱛᱟᱣ ᱫᱚ ᱵᱟᱝ ᱦᱳᱭᱳᱜ ᱠᱟᱱᱟ᱾
ᱟᱞᱮ ᱥᱮᱱ ᱫᱚ ᱜᱚᱝᱠᱮ ᱚᱝᱠᱟ ᱞᱮᱠᱟ ᱫᱚ ᱠᱚᱢ ᱵᱟᱝ ᱦᱩᱭ ᱠᱟᱱᱟ ᱟᱞᱮ ᱥᱮᱱ ᱫᱚ ᱢᱚᱸᱬᱮ ᱥᱤᱧ ᱢᱚᱸᱬᱮ ᱧᱤᱫᱟᱹ ᱜᱮᱞᱮ ᱢᱟᱱᱟᱣ ᱮᱜᱼᱟ ᱱᱤᱛᱳᱜ ᱚᱝᱠᱟ ᱞᱮᱠᱟ ᱫᱚ ᱤᱭᱟᱹ ᱫᱚ ᱵᱚᱫᱚᱞ ᱫᱚ ᱵᱟᱝ ᱦᱩᱭ ᱠᱟᱱᱟ?
ᱡᱟᱭᱜᱟ ᱨᱮ ᱦᱚᱸ ᱞᱤᱧ ᱧᱮᱞ ᱫᱟ ᱢᱩᱪᱟᱹᱫᱚᱜ ᱠᱟᱱᱟ ᱟᱹᱰᱤ ᱡᱟᱭᱜᱟ ᱨᱮ ᱫᱚ ᱢᱮᱱᱟᱜ ᱟᱠᱟᱫᱟ ᱦᱮᱸ ᱥᱮ ᱵᱟᱝ ᱱᱚᱣᱟ ᱜᱮ ᱚᱵᱚᱥᱳᱭ ᱟᱹᱞᱤᱧ ᱫᱚ ᱞᱤᱧ ᱠᱷᱚᱡᱟ ᱥᱮ ᱪᱮᱫ?
ᱦᱳᱭ ᱦᱳᱭ
ᱟᱫᱚ ᱜᱚᱝᱠᱮ ᱚᱱᱟ ᱡᱟᱭᱜᱟ ᱨᱮ ᱫᱚ ᱟᱵᱮᱱ ᱚᱠᱟ ᱞᱮᱠᱟ ᱵᱮᱱ ᱩᱭᱦᱟᱹᱨᱟ ᱡᱮᱢᱚᱱ ᱟᱯᱮ ᱥᱮᱫ ᱫᱚ ᱢᱟᱱᱮ ᱠᱚᱢ ᱤᱫᱤᱜ ᱟᱞᱮ ᱥᱮᱱ ᱫᱚ ᱦᱮᱱᱟᱜ ᱜᱮᱭᱟ ᱚᱱᱟ ᱢᱟᱱᱮ ᱚᱱᱟ ᱞᱮᱠᱟᱛᱮ ᱟᱵᱮᱱᱟᱜ ᱩᱭᱦᱟᱹᱨ ᱚᱠᱟ ᱞᱮᱠᱟ?
ᱟᱫᱚ ᱟᱹᱧ ᱡᱟᱸᱦᱟ ᱚᱠᱟ ᱞᱮᱠᱟᱛᱮ ᱟᱹᱰᱤ ᱵᱷᱟᱹᱜᱤ ᱜᱮ ᱞᱤᱧ ᱵᱩᱡ ᱠᱮᱫᱟ ᱪᱮᱫᱟᱜ ᱥᱮ ᱟᱵᱚᱣᱟᱜ ᱯᱟᱹᱦᱤᱞ ᱦᱟᱯᱲᱟᱢ ᱠᱚ ᱠᱚ ᱢᱮᱱ ᱠᱟᱫᱟ ᱱᱚᱣᱟ ᱥᱚᱨᱦᱟᱭ ᱫᱚ ᱢᱚᱸᱬᱮ ᱥᱤᱧ ᱢᱚᱸᱬᱮ ᱧᱤᱫᱟᱹ ᱥᱮ ᱦᱟᱹᱛᱤ ᱞᱮᱠᱟᱱ ᱥᱚᱨᱦᱟᱭ ᱠᱟᱱᱟ᱾ ᱦᱟᱹᱛᱤ ᱥᱟᱞᱟᱜ ᱠᱚ ᱛᱩᱞᱩᱡ ᱛᱩᱞᱩᱡ ᱟᱠᱟᱫᱟ ᱢᱮᱱᱠᱷᱟᱱ ᱟᱯᱮ ᱱᱚᱣᱟ ᱥᱮᱫ ᱫᱚᱯᱮ ᱫᱚᱦᱚ ᱤᱫᱤ ᱠᱟᱫᱟ ᱟᱞᱮ ᱫᱚ ᱵᱟᱞᱮ ᱫᱚᱦᱚ ᱟᱠᱟᱫᱟ ᱚᱱᱟᱜᱮ ᱠᱟᱹᱴᱤᱡ ᱠᱷᱟᱨᱟᱯ ᱫᱚ ᱵᱩᱡᱷᱟᱹᱜ ᱠᱟᱱᱟ ᱱᱤᱛᱚᱜ ᱟᱞᱮ ᱚᱱᱟ ᱫᱚ ᱚᱠᱟ ᱞᱮᱠᱟ ᱛᱮᱞᱮ ᱟᱹᱜᱩᱭᱼᱟ ᱟᱫᱚ ᱱᱚᱣᱟ ᱫᱚ ᱯᱟᱹᱦᱤᱞ ᱦᱟᱯᱲᱟᱢ ᱠᱚ ᱵᱟᱠᱚ ᱩᱫᱩᱜ ᱟᱠᱟᱫ ᱞᱮ ᱪᱤᱠᱟᱹ ᱛᱮᱞᱮ ᱟᱹᱜᱩᱭᱼᱟ ᱦᱮᱸᱥᱮ ᱵᱟᱝ
ᱟᱫᱚ ᱟᱫᱚ ᱜᱚᱝᱠᱮ ᱟᱵᱚ ᱱᱤᱛᱚᱜ ᱟᱵᱚ ᱡᱟᱦᱟᱸᱭ ᱡᱩᱣᱟᱹᱱ ᱠᱚ ᱟᱵᱩ ᱜᱮ ᱡᱩᱫᱤ ᱵᱟᱹᱭ ᱵᱟᱹᱭ ᱛᱮ ᱵᱚᱫᱚᱞ ᱜᱟᱱᱚᱜ ᱠᱷᱟᱱ
ᱦᱮᱸ ᱮᱠ ᱢᱟᱛᱨᱚ ᱱᱤᱛᱚᱜ ᱟᱹᱰᱤ ᱦᱚᱲ ᱜᱮᱠᱚ ᱞᱟᱹᱭ ᱮᱫᱟ ᱡᱩᱣᱟᱹᱱ ᱠᱚᱜᱮ ᱱᱚᱣᱟ ᱠᱚ ᱡᱤᱱᱤᱥ ᱫᱚᱠᱚ ᱵᱚᱫᱚᱞ ᱫᱟᱲᱮᱭᱟᱜᱼᱟ᱾ ᱦᱮᱸ ᱥᱮ ᱡᱮᱢᱚᱱ ᱠᱟᱛᱷᱟ‌ ᱨᱮ ᱠᱚ ᱢᱮᱱ ᱠᱟᱫᱟ ᱚᱱᱟ ᱠᱚᱫᱚ ᱡᱩᱣᱟᱹᱱ ᱜᱮ ᱱᱤᱛᱳᱜ ᱡᱚᱛᱚ ᱠᱤᱪᱷᱩ ᱥᱟᱱᱟᱢᱟᱜ ᱜᱮ ᱠᱚᱨᱟᱣ ᱫᱟᱲᱮᱭᱟᱜᱼᱟ ᱦᱮᱸ ᱥᱮ ᱦᱩᱸ ᱟᱨ ᱚᱱᱮ ᱡᱟᱦᱟᱸᱧ ᱞᱟᱹᱭ ᱫᱟ ᱜᱚᱝᱠᱮ ᱠᱮ ᱚᱱᱮ ᱢᱚᱸᱬᱮ ᱥᱤᱧ ᱡᱟᱸᱦᱟ ᱜᱚᱴ ᱮᱢ ᱞᱟᱹᱭ ᱠᱮᱫᱟ ᱜᱚᱴ ᱵᱚᱸᱜᱟ ᱵᱩᱨᱩ ᱠᱟᱱᱟ ᱟᱫᱚ ᱜᱚᱴ ᱫᱚ ᱟᱹᱞᱤᱧ ᱦᱚᱸ ᱵᱟᱹᱞᱤᱧ ᱧᱮᱞ ᱟᱠᱟᱫᱟ ᱢᱮᱫ ᱛᱮᱫᱚ ᱟᱨᱠᱤ ᱮᱢᱱᱤ ᱠᱟᱛᱷᱟ ᱠᱚ ᱞᱤᱧ ᱟᱸᱡᱚᱢ ᱟᱠᱟᱫᱟ ᱵᱚᱞᱛᱮ ᱜᱚᱴ ᱫᱚ ᱦᱟᱱᱮ ᱨᱮᱠᱚ ᱠᱚᱨᱟᱣᱟ ᱢᱟᱱᱮ ᱴᱟᱺᱰᱤ ᱧᱚᱸᱜ ᱡᱟᱭᱜᱟ ᱨᱮᱥᱮ ᱪᱮᱫ?
ᱦᱳᱭ ᱦᱳᱭ ᱜᱚᱝᱠᱮ ᱚᱱᱟ ᱫᱚ ᱚᱱᱠᱟ ᱱᱟᱥᱮᱱᱟᱜ ᱯᱷᱟᱸᱠᱟ ᱧᱚᱸᱜ ᱡᱟᱭᱜᱟ ᱨᱮ ᱡᱮᱢᱚᱱ ᱮᱴᱟᱜ ᱵᱚᱸᱜᱟ ᱵᱩᱨᱩ ᱠᱚᱫᱚ ᱡᱟᱦᱮᱨ ᱨᱮᱵᱚ ᱵᱚᱸᱜᱟ ᱵᱩᱨᱩᱭᱼᱟ ᱦᱳᱭ ᱟᱫᱚ ᱚᱱᱟ ᱫᱚ ᱟᱫᱚ ᱚᱱᱠᱟ ᱚᱱᱟ ᱴᱟᱜ ᱫᱚ ᱡᱟᱦᱮᱨ
ᱚ ᱚ ᱟᱫᱚ ᱚᱱᱟ ᱚᱸᱰᱮ ᱠᱚ ᱞᱟᱹᱭ-ᱟ ᱡᱮ ᱢᱤᱫ ᱴᱟᱝ ᱵᱮᱞᱮ ᱠᱚ ᱤᱭᱟᱹ ᱟᱠᱚᱣᱟ ᱛᱤᱱᱟᱹᱜ ᱵᱮᱞᱮ ᱜᱮ ᱥᱮ ᱚᱠᱟ ᱞᱮᱠᱟ? ᱥᱮ ᱵᱚᱸᱜᱟ ᱵᱩᱨᱩ ᱚᱸᱰᱮ ᱪᱮᱫ ᱞᱮᱠᱟ ᱟᱹᱞᱤᱧ ᱚᱰᱮ ᱠᱟᱹᱴᱤᱡ ᱞᱟᱹᱭ ᱟᱞᱤᱧ ᱢᱮ ᱥᱮ ᱡᱩᱫᱤ ᱢᱮᱫ ᱛᱮ ᱵᱤᱱ ᱧᱮᱞ ᱟᱠᱟᱜ ᱠᱷᱟᱱ
ᱞᱮᱠᱟ ᱜᱚᱝᱠᱮ ᱵᱚᱸᱜᱟ ᱵᱩᱨᱩ ᱫᱚ ᱚᱝᱠᱟ ᱞᱮᱠᱟ ᱫᱚ ᱵᱟᱝ ᱧᱮᱞ ᱦᱳᱭ ᱠᱟᱱᱟ ᱢᱟᱱᱮ ᱚᱱᱟ ᱠᱩ ᱚᱱᱟ ᱤᱫᱤ ᱠᱟᱛᱮᱜ ᱫᱚ ᱚᱝᱠᱟ ᱞᱮᱠᱟ ᱛᱟᱦᱞᱮ ᱵᱟᱰᱟᱭ ᱫᱚ ᱵᱟᱹᱱᱩᱜᱼᱟ
ᱚ ᱚ
ᱟᱞᱤᱧ ᱦᱚᱸ ᱚᱱᱟᱞᱤᱧ ᱟᱸᱡᱚᱢ ᱟᱠᱟᱫᱟ ᱵᱚᱞ ᱛᱮ ᱯᱚᱛᱚᱵ ᱯᱩᱛᱷᱤ ᱨᱮ ᱢᱤᱫ ᱴᱟᱝ ᱞᱤᱧ ᱧᱟᱢᱮᱫ ᱛᱟᱦᱮᱸᱫ ᱞᱟᱹᱭ ᱮᱫᱟᱠᱚ ᱢᱟᱱᱮ ᱡᱟᱦᱟᱸᱭ ᱚᱞ ᱠᱟᱫᱟ ᱚᱱᱚᱞᱤᱭᱟᱹ ᱜᱚᱝᱠᱮ ᱞᱟᱹᱭ ᱦᱚᱪᱚ ᱠᱟᱫᱟᱭ ᱵᱚᱞᱛᱮ ᱚᱸᱰᱮ ᱟᱨᱠᱤ ᱢᱟᱱᱮ ᱦᱮᱸ ᱜᱚᱴ ᱴᱟᱺᱰᱤ ᱨᱮᱫᱚᱳ ᱦᱩᱭᱩᱜ ᱠᱟᱱᱟ ᱢᱤᱫᱴᱟᱝ ᱵᱚᱸᱜᱟ ᱵᱩᱨᱩᱳ ᱦᱩᱭᱩᱜᱳᱜ ᱢᱤᱫᱴᱟᱝ ᱵᱮᱞᱮ ᱥᱮ ᱪᱮᱫ ᱠᱩᱞᱭᱟ ᱚᱱᱟᱨᱮ ᱨᱮᱱ ᱡᱟᱦᱟᱸᱭ ᱜᱮ ᱯᱳᱭᱞᱳ ᱰᱟᱝᱨᱤ ᱯᱟᱨᱚᱢᱟᱭ ᱩᱱᱤᱜᱮ ᱩᱱᱤ ᱫᱚ ᱢᱮᱱᱛᱮ ᱢᱟᱱᱮ ᱢᱤᱫᱴᱟᱝ ᱤᱭᱟᱹ ᱢᱮᱱᱛᱮᱠᱚ ᱥᱟᱨᱦᱟᱣᱮᱭᱟ ᱥᱮ ᱪᱮᱫ ᱞᱮᱠᱟ ᱟᱨᱠᱤ ᱱᱩᱭ ᱰᱝᱨᱤ ᱚᱱᱠᱟ ᱟᱨᱠᱤ ᱦᱮᱸᱥᱮ
ᱤᱱᱠᱟ ᱞᱮᱠᱟ ᱟᱞᱮ ᱥᱮᱱ ᱫᱚ ᱡᱮᱢᱚᱱ ᱞᱟᱹᱭᱟ ᱠᱚ ᱟᱫᱚ ᱩᱱᱤᱜᱮ ᱥᱚᱨᱦᱟᱭᱮ ᱟᱹᱜᱩ ᱠᱮᱫᱮᱜᱼᱟ ᱢᱮᱱᱛᱮ
ᱦᱮᱸ
ᱟᱫᱚ ᱡᱟᱦᱟᱸᱭ ᱰᱟᱝᱨᱟ ᱠᱟᱱᱟᱭ ᱥᱮ ᱰᱟᱝᱨᱤ ᱠᱟᱱᱟᱭ ᱩᱱᱤ ᱫᱚ ᱵᱟᱝᱢᱟ ᱟᱫᱚ ᱚᱱᱟ ᱤᱭᱟᱹ ᱛᱮ ᱢᱤᱫ ᱴᱩᱠᱩᱡ ᱦᱟᱺᱰᱤ ᱢᱮᱱᱛᱮ ᱟᱸᱡᱚᱢ ᱟᱠᱟᱜᱟᱞᱤᱧ ᱟᱫᱚ ᱚᱝᱠᱟ ᱞᱮᱠᱟ ᱢᱟᱱᱮ ᱧᱮᱞ ᱫᱚ ᱵᱟᱝ ᱦᱳᱭ ᱠᱟᱱᱟ ᱟᱞᱤᱧ ᱫᱚ ᱟᱸᱡᱚᱢ ᱟᱠᱟᱜ ᱟᱞᱤᱧ
ᱦᱩᱸ ᱟᱪᱪᱷᱟ ᱟᱪᱷᱟ ᱟᱪᱪᱷᱟ ᱟᱹᱰᱤ ᱱᱟᱯᱟᱭ ᱛᱟᱦᱚᱞᱮ ᱟᱵᱤᱥᱱᱟᱜ ᱠᱷᱩᱱᱴᱟᱹᱣ ᱠᱚ ᱟᱨ ᱜᱚᱝᱠᱮ ᱫᱚ ᱟᱯᱮ ᱥᱮᱫ ᱫᱚ ᱟᱞᱮ ᱥᱮᱫ ᱫᱚ ᱟᱞᱮ ᱠᱷᱚᱱ ᱡᱟᱦᱟᱸ ᱠᱟᱴᱤᱡ ᱥᱟᱹᱜᱤᱧ ᱧᱚᱜ ᱨᱮ ᱦᱮᱱᱟᱜ ᱠᱚᱣᱟ ᱩᱱᱠᱩ ᱢᱟᱠᱚ ᱧᱮᱞᱟ ᱥᱟ ᱥᱟᱠᱨᱟᱛ ᱞᱮᱥᱟᱨᱦᱮᱫ ᱛᱮᱠᱚ ᱥᱚᱨᱦᱟᱭᱚᱜᱼᱟ ᱱᱚᱣᱟ ᱠᱟᱛᱷᱟ ᱫᱚ ᱛᱤᱱᱟᱹᱜ ᱡᱚᱛᱷᱟᱛ ᱟ ᱟᱹᱵᱤᱱ ᱵᱤᱱ ᱟᱸᱡᱚᱢ ᱵᱟᱲᱟ ᱟᱠᱟᱱᱟ
ᱵᱟᱝ ᱜᱚᱝᱠᱮ ᱟᱞᱮ ᱥᱮᱱ ᱫᱚ ᱡᱮᱢᱚᱱ ᱧᱮᱞᱚᱜᱼᱟ ᱟᱹᱰᱤ ᱟᱹᱰᱤ ᱡᱟᱭᱜᱟ ᱨᱮᱜᱮ ᱥᱚᱦᱨᱟᱭ ᱵᱚᱸᱜᱟ ᱨᱮᱠᱚ ᱟᱞᱮ ᱥᱮᱱ ᱫᱚ ᱚᱱᱠᱟ ᱞᱮᱠᱟ ᱫᱚ ᱢᱟᱱᱮ ᱥᱚᱦᱨᱟᱭ ᱵᱚᱸᱜᱟ ᱨᱮᱫᱚ ᱟᱹᱰᱤ ᱠᱚᱢ ᱜᱮᱞᱮ ᱥᱚᱦᱨᱟᱭᱚᱜᱼᱟ ᱟᱞᱮ ᱥᱮᱫ ᱫᱚ ᱥᱮᱱ ᱫᱚ ᱡᱮᱢᱚᱱ ᱧᱮᱞᱚᱜᱼᱟ ᱡᱟᱹᱥᱛᱤ ᱫᱚ ᱯᱩᱥ ᱵᱚᱸᱜᱟ ᱨᱮᱞᱮ ᱥᱚᱨᱦᱟᱭᱚᱜᱼᱟ
ᱚ ᱯᱩᱥ ᱵᱚᱸᱜᱟ ᱨᱮ
ᱮᱠᱟᱞ ᱮᱠᱟᱞ
ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱚᱞᱮ ᱚᱱᱟ ᱦᱚᱸ
ᱟᱞᱮᱥᱱ ᱫᱚ ᱡᱮᱢᱚᱱ ᱚᱱᱠᱟ ᱜᱚᱝᱠᱮ ᱛᱟᱦᱚᱞᱮ ᱧᱮᱞ ᱞᱮᱠᱷᱟᱱ ᱫᱚ ᱥᱟᱠᱨᱟᱛ ᱫᱚ ᱚᱱᱠᱟ ᱞᱮᱠᱟ ᱫᱚ ᱵᱟᱞᱮ ᱨᱟᱹᱥᱠᱟᱹ ᱥᱟᱠᱨᱟᱛ ᱨᱮ ᱫᱚ ᱮᱠᱟᱞ
ᱥᱟᱠᱨᱟᱛ ᱨᱮᱫᱚ ᱯᱤᱴᱷᱟᱹ ᱞᱟᱴᱷᱟ ᱠᱚᱫᱚ ᱛᱟᱦᱚᱞᱮ ᱜᱚᱝᱠᱮ
ᱟᱫᱚ ᱚᱱᱟ ᱠᱚᱫᱚ ᱚᱱᱠᱟ ᱠᱚᱢ ᱵᱮᱥᱤ ᱫᱚ ᱵᱮᱱᱟᱣ ᱦᱩᱭᱩᱜᱼᱟ ᱢᱮᱱᱠᱷᱟᱱ ᱚᱱᱠᱟ ᱞᱮᱠᱟ ᱫᱚ ᱥᱟᱜᱟᱨᱟᱛ ᱛᱮ ᱨᱟᱹᱥᱠᱟᱹ ᱫᱚ ᱵᱟᱝ ᱦᱩᱭᱩᱜᱼᱟ
ᱚ ᱚ
ᱦᱳᱭ ᱡᱮᱢᱚᱱ ᱟᱞᱮ ᱥᱮᱱ ᱫᱚ ᱥᱟᱠᱨᱟᱛ ᱵᱟᱨ ᱯᱮ ᱫᱤᱱ ᱞᱟᱦᱟ ᱨᱮᱜᱮ ᱥᱚᱦᱚᱨᱟᱭ ᱠᱚ ᱢᱩᱪᱟᱹᱫᱚᱜ ᱠᱷᱟᱹᱛᱤᱨ ᱛᱮ ᱩᱱ ᱚᱠᱛᱚ ᱜᱮ ᱱᱟᱥᱮᱱᱟᱜ ᱨᱟᱹᱥᱠᱟᱹ ᱧᱚᱜ ᱦᱩᱭᱩᱜ ᱠᱷᱟᱹᱛᱤᱨ ᱛᱮ ᱟᱫᱚ ᱥᱟᱠᱨᱟᱛ ᱫᱚ ᱚᱱᱠᱟ ᱞᱮᱠᱟ ᱫᱚ ᱵᱟᱞᱮ ᱢᱟᱱᱟᱣᱟ
ᱚ
ᱱᱟᱯᱟᱭ ᱜᱮ ᱛᱟᱦᱚᱞᱮ ᱚᱱᱟ ᱦᱚᱸ ᱦᱮᱸᱥᱮ ᱵᱟᱝ ᱯᱩᱥ ᱵᱚᱸᱜᱟ ᱡᱮᱦᱮᱛᱩ ᱛᱚᱯᱮ ᱥᱚᱦᱨᱟᱭᱚᱜᱼᱟ ᱢᱟᱱᱮ ᱯᱩᱥ ᱵᱚᱸᱜᱟ ᱨᱮᱜᱮ ᱯᱮ ᱢᱩᱪᱟᱹᱫᱟ ᱥᱮ ᱪᱮᱫ ᱫᱤᱭᱮ ᱟᱫᱚ ᱯᱩᱥ ᱢᱟᱜᱽ ᱵᱚᱸᱜᱟ ᱨᱮᱫᱚ ᱟᱫᱚ
ᱵᱟᱝ ᱵᱟᱝ ᱚᱱᱟ ᱦᱳᱭ ᱦᱳᱭ ᱢᱟᱱᱮ ᱚᱱᱟ ᱢᱤᱫᱴᱟᱱ ᱚᱱᱟ ᱪᱟᱸᱫ ᱜᱮ
ᱚ ᱚ
ᱟᱹᱰᱤ ᱱᱟᱯᱟᱭ ᱜᱮ ᱛᱟᱦᱚᱞᱮ ᱟᱫᱚ ᱡᱮᱢᱚᱱ ᱢᱟᱜᱽ ᱵᱚᱸᱜᱟ ᱨᱮᱫᱚ ᱟᱵᱚ ᱥᱟᱱᱛᱟᱲᱟᱜ ᱯᱩᱭᱞᱳ ᱢᱟᱦᱟ ᱢᱮᱱᱛᱮ ᱜᱚᱴᱟ
ᱮᱠᱟᱞ ᱞᱮᱠᱟ ᱵᱟᱝ ᱜᱚᱝᱠᱮ ᱚᱱᱟᱴᱟᱜ ᱪᱟᱸᱫᱚᱳ ᱥᱮᱱ ᱫᱚ ᱵᱟᱝ ᱪᱟᱞᱟᱜᱼᱟ ᱱᱤᱭᱟᱹ ᱤᱭᱟᱹ ᱵᱚᱸᱜᱟ ᱨᱮᱜᱮᱞᱮ ᱢᱩᱪᱟᱹ ᱫᱟ
ᱚ ᱚ ᱟᱪᱪᱷᱟ ᱟᱫᱚ ᱜᱚᱝᱠᱮ ᱚᱱᱮ ᱡᱟᱦᱟᱸ ᱯᱩᱥ ᱵᱚᱸᱜᱟᱢ ᱞᱟᱹᱭᱠᱟ ᱥᱮ ᱚᱱᱟ ᱨᱟᱵᱟᱝ ᱛᱩᱱ ᱡᱚᱠᱷᱚᱱ ᱫᱚ ᱟᱹᱰᱤ ᱡᱟᱹᱥᱛᱤ ᱜᱮ
ᱮᱠᱟᱞ ᱮᱠᱟᱞ ᱜᱚᱢᱠᱮ ᱩᱱ ᱚᱠᱛᱚ ᱫᱚ ᱟᱹᱰᱤ ᱨᱟᱵᱟᱝ-ᱟ ᱚᱱᱠᱟ ᱚᱱᱟ ᱠᱷᱟᱹᱛᱤᱨ ᱛᱮ ᱧᱮᱞᱚᱜᱼᱟ ᱡᱮᱢᱚᱱ ᱠᱩᱞᱦᱤ ᱠᱚᱨᱮ ᱦᱚ ᱛᱟᱞᱟ ᱠᱩᱞᱦᱤ ᱠᱤᱱᱵᱟ ᱚᱱᱠᱟ ᱠᱩᱞᱦᱤ ᱨᱮᱱᱟᱜ ᱟᱹᱰᱤ ᱡᱟᱭᱜᱟ ᱨᱮ ᱢᱟᱨᱟᱝ ᱢᱟᱨᱟᱝ ᱢᱩᱵᱷᱟᱹᱫ ᱠᱩ ᱥᱮᱸᱜᱮᱞ ᱠᱚ ᱫᱷᱚᱨᱟᱣ ᱠᱟᱜ-ᱟ᱾
ᱚ ᱚ᱾
ᱮᱠᱟᱞ ᱮᱠᱟᱞ ᱚᱱᱟ ᱠᱚᱫᱚ ᱢᱟᱱᱮ ᱯᱨᱟᱭ ᱟᱹᱰᱤ ᱜᱚᱴᱟ ᱨᱮᱜᱮ ᱧᱮᱞᱚᱜᱼᱟ ᱚᱱᱟ ᱫᱚ
ᱚ ᱚ
ᱩᱱ ᱚᱠᱛᱚ ᱢᱟᱱᱮ ᱡᱟᱦᱟᱸ ᱠᱚᱨᱮ ᱥᱚᱦᱨᱟᱭ ᱦᱩᱭᱩᱜ ᱫᱚ
ᱦᱮᱸ ᱦᱮᱸ ᱦᱮᱸ᱾
ᱚ ᱟᱹᱰᱤ ᱱᱟᱯᱟᱭ ᱛᱟᱦᱚᱞᱮ ᱢᱟᱱᱮ ᱚᱱᱟ ᱟᱝᱜᱽᱨᱟ ᱧᱮᱞ ᱛᱮ ᱦᱚᱲ ᱠᱚ ᱥᱩᱨ ᱥᱮᱴᱮᱨᱚᱜ ᱟᱥᱮ ᱪᱮᱫ?
ᱮᱠᱟᱞ ᱮᱠᱟᱞ ᱟᱫᱚ ᱜᱚᱢᱠᱮ ᱩᱱ ᱚᱠᱛᱚ ᱫᱚ ᱨᱮᱭᱟᱲ ᱫᱤᱱ ᱛᱚ ᱟᱫᱚ ᱡᱟᱸᱦᱟᱭ ᱠᱚ ᱡᱚᱫᱤ ᱡᱟᱦᱟᱸᱭ ᱨᱮᱭᱟᱲ ᱵᱩᱡᱷᱟᱹᱣ ᱠᱮᱫᱼᱟᱭ ᱟᱫᱚ ᱩᱱᱤ ᱛᱚᱠᱷᱚᱱ ᱚᱱᱛᱮ ᱪᱟᱞᱟᱣ ᱜᱚᱫᱚᱜᱼᱟᱭ᱾
ᱦᱮᱸ
ᱚᱵᱚᱥᱥᱳᱭ ᱞᱟᱹᱠᱛᱤ ᱜᱮ ᱫᱚᱨᱠᱟᱨ ᱪᱮᱫᱟᱜ ᱥᱮ ᱨᱟᱵᱟᱝ ᱨᱮᱢᱟ ᱥᱮᱸᱜᱮᱞ ᱛᱚ ᱫᱚᱨᱠᱟᱨ ᱜᱮ
ᱦᱳᱭ ᱦᱳᱭ᱾
ᱦᱩᱸ᱾ ᱟᱨ ᱜᱚᱝᱠᱮ ᱛᱟᱦᱚᱞᱮ ᱮᱱᱮᱡ ᱫᱚ ᱚᱠᱟᱞᱮᱠᱟ ᱢᱟᱱᱮ ᱡᱟᱦᱟᱸ ᱥᱚᱨᱦᱟᱭ ᱨᱮᱫᱚ ᱟᱞᱮ ᱡᱮᱢᱚᱱ ᱟᱞᱮ ᱥᱮᱱᱟᱜ ᱮᱱᱮᱡ ᱫᱚ ᱦᱩᱭᱩᱜ ᱠᱟᱱᱟ ᱢᱤᱫ ᱴᱷᱮᱱ ᱜᱮᱞᱮ ᱮᱱᱮᱡᱟ ᱟᱨ ᱟᱯᱮ ᱥᱮᱫ ᱫᱚ ᱛᱟᱦᱞᱮ
ᱟᱞᱮᱥᱮᱱ ᱦᱚᱸ ᱢᱟᱱᱮ ᱢᱤᱫᱴᱷᱮᱱ ᱫᱚ ᱢᱤᱫᱴᱷᱮᱱ ᱜᱮ ᱜᱚᱝᱠᱮ ᱟᱫᱚ ᱡᱮᱢᱚᱱ ᱟᱞᱮᱥᱮᱱ ᱫᱚ ᱟᱹᱰᱤ ᱜᱟᱱ ᱞᱟᱭᱤᱱ ᱠᱟᱜ-ᱟ ᱞᱮ ᱡᱮᱢᱚᱱ ᱢᱤᱫᱴᱟᱝ ᱞᱟᱭᱤᱱ ᱨᱮ
ᱚᱻ
ᱯᱩᱱ ᱦᱚᱲ ᱠᱷᱚᱱᱟᱜ ᱢᱚᱬᱮ ᱦᱚᱲ ᱞᱮ ᱛᱟᱦᱮᱱᱟ ᱚᱱᱟ ᱯᱚᱨᱮ ᱟᱨᱚ ᱚᱝᱠᱟ ᱞᱟᱭᱤᱱ ᱠᱟᱜ-ᱟᱞᱮ ᱟᱞᱮ ᱥᱮᱱ ᱫᱚ᱾
ᱚ
ᱟᱯᱮᱥᱮᱱ ᱫᱚ ᱜᱚᱝᱠᱮ ᱚᱠᱟ ᱞᱮᱠᱟ ᱢᱟᱱᱮ ᱢᱤᱫᱴᱟᱝ ᱜᱮ ᱟᱹᱰᱤ ᱡᱮᱞᱮᱧ ᱯᱮ ᱞᱟᱭᱤᱱᱟ ᱥᱮ ᱚᱱᱠᱟ ᱞᱮᱠᱟ
ᱟᱞᱮᱥᱮᱫ ᱫᱚ ᱟᱛᱩᱨ ᱨᱮ ᱢᱤᱫᱴᱟᱝ ᱧᱮᱞ ᱠᱮᱫᱟ ᱠᱚ ᱯᱷᱟᱸᱠᱟ ᱧᱟᱜ ᱡᱟᱭᱜᱟ ᱦᱮᱱᱟᱜᱼᱟ ᱚᱸᱰᱮ ᱠᱚ ᱮᱱᱮᱡ ᱥᱮᱨᱮᱧ ᱞᱮᱠᱟᱱ ᱜᱟᱱᱚᱜᱼᱟ ᱡᱟᱭᱜᱟ ᱴᱟ ᱟᱨᱠᱤ
ᱟᱪᱪᱷᱟ ᱟᱪᱪᱷᱟ ᱟᱞᱮ ᱥᱮᱱ ᱫᱚ ᱜᱚᱝᱠᱮ ᱚᱱᱠᱟ ᱞᱮᱠᱟ ᱫᱚ ᱵᱟᱝ ᱟᱞᱮ ᱥᱮᱱ ᱫᱚ ᱚᱝᱠᱟ ᱡᱮᱢᱚᱱ ᱞᱟᱛᱟᱨ ᱪᱮᱛᱟᱱ ᱯᱩᱨᱟᱹ ᱠᱩᱞᱦᱤ ᱦᱳᱭ ᱚᱝᱠᱟ ᱠᱚ ᱠᱩᱞᱦᱤ ᱨᱟᱠᱟᱵ ᱯᱩᱨᱟᱹ ᱠᱩᱞᱦᱤ ᱟᱬᱜᱚ ᱚᱱᱠᱟ ᱞᱮᱠᱟ ᱟᱞᱮ ᱥᱮᱱ ᱫᱚ ᱜᱚᱝᱠᱮ᱾
ᱚᱻᱚᱻᱚ ᱟᱹᱰᱤ ᱱᱟᱯᱟᱭ ᱜᱮ ᱛᱟᱦᱞᱮ ᱜᱚᱝᱠᱮ ᱟᱸᱡᱚᱢ ᱟᱞᱟᱝᱟᱜ ᱚᱠᱛᱚ ᱠᱚ ᱛᱚ ᱱᱤᱝᱠᱟᱹ ᱜᱮ ᱟᱫᱚ ᱱᱟᱜᱠᱷᱟᱱ ᱢᱩᱪᱟᱹᱫ ᱦᱤᱡᱩᱜ ᱠᱟᱱ ᱛᱟᱞᱟᱝᱟ ᱦᱮᱸᱥᱮ, ᱟᱫᱚ ᱚᱠᱛᱚ ᱠᱚ ᱞᱟᱝ ᱞᱮᱠᱷᱟᱱ ᱟᱵᱟᱨ ᱞᱟᱝ ᱜᱟᱞᱢᱟᱨᱟᱣᱟ ᱥᱮ ᱪᱮᱫ? ᱟᱪᱪᱷᱟ ᱢᱟ᱾ ᱛᱟᱞᱦᱮ ᱜᱚᱝᱠᱮ ᱡᱚᱦᱟᱨ ᱜᱮ ᱦᱮᱸ
ᱦᱳᱭ ᱦᱳᱭ ᱜᱚᱝᱠᱮ ᱢᱟ᱾